ᱦᱮᱞᱳ
ᱦᱳᱭ ᱟᱸᱡᱚᱢᱚᱜ ᱠᱟᱱ ᱛᱟᱵᱤᱱᱟ ᱟᱹᱞᱤᱧᱟᱜ ᱨᱚᱲ
ᱦᱮᱸ ᱟᱸᱡᱚᱢᱚᱜᱼᱠᱟᱱᱟ ᱦᱮᱸ ᱟᱻᱪᱪᱷᱟ ᱞᱟᱹᱭ ᱫᱟᱞᱤᱧ ᱛᱮᱦᱮᱧ ᱫᱚ ᱠᱟᱨᱟᱢ ᱱᱤᱭᱟ. ᱞᱟᱝ ᱜᱟᱞᱚᱪᱟ ᱠᱟᱹᱴᱤᱡ
ᱟᱸ ᱦᱳᱭᱛᱚ
ᱟᱪᱪᱷᱟ ᱞᱟᱹᱭ ᱫᱟᱞᱤᱧ ᱟᱹᱵᱤᱱ ᱢᱟᱱᱮ ᱟᱯᱮ ᱥᱮᱫ ᱫᱚ ᱠᱟᱨᱟᱢ ᱠᱚ ᱦᱩᱭᱩᱜ ᱜᱮᱭᱟ ᱥᱮ ᱵᱟᱝ
ᱟᱞᱮ ᱥᱮᱫ ᱫᱚ ᱠᱟᱨᱟᱢ ᱫᱚ ᱵᱟᱝ ᱦᱩᱭᱳᱜ ᱜᱮᱭᱟ ᱟᱞᱮ ᱥᱮᱫ ᱫᱚ ᱮᱸ ᱟᱸᱡᱚᱢ ᱫᱚ ᱞᱤᱧ ᱟᱼᱡᱚᱢ ᱛᱚᱞᱤᱮᱧ ᱟᱸᱚᱢ ᱵᱟᱲᱟ ᱠᱫᱼᱟ ᱠᱟᱨᱟᱢ ᱦᱩᱭᱩᱜᱼᱟ ᱠᱤᱱᱛᱩ ᱟᱞᱮ ᱥᱮ ᱚᱱᱟ ᱥᱳᱨ ᱥᱳ ᱵᱟᱝ ᱦᱩᱭᱩᱜ ᱜᱮᱭᱟ ᱟᱨ ᱟᱞᱮ ᱴᱷᱮᱱ ᱢᱟᱛᱚ ᱦᱩᱭ ᱜᱮ ᱵᱟᱝ ᱦᱩᱭᱩᱜᱼᱟ
ᱟ
ᱤᱧ ᱚᱱᱟ ᱠᱚ ᱱᱤᱭᱟᱹ ᱫᱚ ᱩᱱᱟᱹᱜ ᱵᱟᱟᱹᱞᱤᱧ ᱵᱟᱲᱟᱭᱟ ᱦᱟᱸᱜ
ᱦᱳᱭ ᱦᱳᱭ ᱟᱫᱚ ᱛᱟᱦᱚᱞᱮ ᱧᱮᱞ ᱵᱟᱲᱟᱣ ᱠᱟᱜ ᱵᱤᱱ ᱥᱮ ᱵᱟᱝᱟ ᱮᱴᱟᱜ ᱢᱟᱱᱮ ᱡᱟᱦᱟᱸ ᱠᱚᱨᱮᱜ ᱦᱩᱭᱩᱜ ᱜᱮᱭᱟ ᱮᱴᱟᱜ ᱟᱹᱛᱩ ᱠᱚᱨᱮᱜ ᱪᱟᱞᱟᱣ ᱵᱟᱲᱟ ᱟᱠᱟᱱ ᱜᱮᱭᱟᱵᱤᱱ ᱠᱟᱨᱟᱢ ᱧᱮᱞ
ᱵᱟᱝ ᱟᱫᱚ ᱟᱞᱮ ᱥᱩᱨ ᱥᱩᱯᱩᱨ ᱠᱚᱨᱮ ᱢᱟ ᱵᱟᱝ ᱦᱩᱭᱩᱜ ᱟᱫᱚ ᱵᱟᱟᱹᱞᱤᱧ ᱥᱮᱱ ᱵᱟᱲᱟ ᱠᱟᱱᱟ ᱥᱟᱺᱜᱤᱧ ᱥᱟᱺᱟᱹᱜᱤᱧ ᱫᱚ ᱚᱱᱠᱟ ᱧᱮᱧᱮᱞ ᱦᱚᱸ ᱵᱟᱝ ᱪᱟᱞᱟᱣ ᱦᱩᱭ ᱠᱟᱱᱟ ᱚᱱᱟ ᱠᱚ ᱱᱤᱭᱟᱹ ᱫᱚ ᱦᱟᱸᱜ ᱵᱟᱹᱞᱤᱧ ᱢᱟᱱᱮ ᱧᱮᱞᱦᱚᱸ ᱵᱟ. ᱞᱤᱧ ᱧᱮᱞ ᱟᱠᱟᱫᱟ ᱪᱮᱫᱮ ᱞᱮᱠᱟ ᱦᱳᱭᱳ ᱜᱮᱭᱟ ᱪᱮᱫᱮᱠᱟ ᱵᱟᱝᱟ ᱟᱫᱚ ᱯᱷᱳᱱ ᱠᱚᱨᱮ ᱚᱱᱟ ᱮᱱᱮᱡ ᱠᱚᱫᱚᱞᱤᱧ ᱧᱮᱞ ᱠᱟᱫᱟ ᱡᱮ ᱫᱚᱢᱮ ᱠᱚ ᱫᱚᱱ ᱜᱮᱭᱟ ᱠᱟᱨᱟᱢ ᱢᱩ ᱨᱮ ᱥᱮ ᱪᱮᱫ
ᱦᱳᱭ ᱦᱳᱭ
ᱦᱳᱭ ᱛᱟᱦᱚᱞᱮ ᱟᱯᱮ ᱚᱱᱛᱮ ᱫᱚ ᱠᱟᱨᱟᱢ ᱦᱩᱭᱩᱜᱼᱟ
ᱦᱮᱸ ᱟᱞᱮ ᱱᱚᱛᱮ ᱫᱚ ᱠᱟᱨᱟᱢ ᱫᱚ ᱢᱟᱱᱮ ᱟᱹᱰᱤ ᱱᱟᱯᱟᱭ ᱛᱮᱜᱮ ᱠᱚ ᱢᱟᱱᱟᱣ ᱜᱮᱭᱟ ᱠᱟᱨᱟᱢ ᱫᱚ
ᱳ ᱟᱹᱰᱤ ᱱᱟᱯᱟᱭ ᱛᱟᱦᱚᱞᱮ ᱛᱟᱦᱚᱞᱮ ᱠᱟᱨᱟᱢ ᱦᱮᱸ ᱪᱮᱫ ᱞᱮᱠᱟ ᱦᱩᱭᱩᱜ ᱜᱮᱭᱟ ᱪᱮᱫ ᱞᱮᱠᱟ ᱠᱚ ᱠᱚᱨᱟᱣ ᱜᱮᱭᱟ ᱟᱹᱞᱤᱧ ᱢᱟ ᱵᱟᱹᱞᱤᱧ ᱵᱟᱲᱟᱭᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ
ᱟᱪᱪᱷᱟ ᱟᱪᱪᱷᱟ ᱠᱟᱨᱟᱢ ᱫᱚ ᱢᱟᱱᱮ ᱪᱮᱫ ᱞᱤᱧ ᱞᱟᱹᱭ ᱟᱵᱤᱱᱟ ᱟᱹᱰᱤ ᱠᱟᱱᱟᱜ ᱠᱟᱨᱟᱢ ᱦᱩᱭᱩᱜ ᱜᱮᱭᱟ ᱯᱮ ᱯᱩᱱ ᱢᱚᱬᱮ ᱞᱮᱠᱟᱱᱟᱜ ᱠᱟᱨᱟᱢ ᱦᱩᱭᱩᱜ ᱜᱮᱭᱟ ᱜᱮᱭᱟ ᱟᱫᱚ ᱟᱞᱮ ᱱᱚᱰᱮ ᱫᱚ ᱡᱟᱦᱟᱸ ᱠᱟᱨᱟᱢ ᱦᱩᱭᱩᱜ ᱜᱮᱭᱟ ᱚᱱᱟ ᱫᱚ ᱡᱟᱣᱟ ᱠᱟᱨᱟᱢ ᱠᱚ ᱢᱮᱛᱟᱜ ᱜᱮᱭᱟ ᱚᱱᱟ ᱫᱚ ᱦᱳᱭ ᱡᱟᱣᱟ ᱠᱟᱨᱟᱢ ᱠᱚ ᱢᱮᱛᱟᱜᱼᱟ
ᱚᱸ ᱟᱹᱰᱤ ᱱᱟᱯᱟᱭ ᱛᱟᱦᱚᱞᱮ ᱪᱮᱞᱮᱠᱟ ᱦᱩᱭᱩᱜ ᱜᱮᱭᱟ ᱚᱱᱟ ᱠᱚᱫᱚ
ᱟᱪᱪᱷᱟ ᱚᱱᱟ ᱫᱚ ᱱᱚᱝᱠᱟ ᱦᱩᱭᱩᱜᱼᱟ ᱢᱟᱱᱮ ᱢᱚᱬᱮ ᱢᱚᱬᱮ ᱫᱤᱱ ᱨᱮᱱᱟᱜ ᱠᱚ ᱦᱟᱹᱨ ᱜᱮᱭᱟ ᱠᱟᱨᱚᱱ
ᱦᱳᱭ
ᱢᱚᱬᱮ ᱫᱤᱱ ᱜᱮ ᱮᱱᱮᱡ ᱥᱮᱨᱮᱧ ᱦᱩᱭᱩᱜᱼᱟ ᱡᱟᱸᱠ ᱡᱚᱢᱚᱠ ᱠᱟᱛᱮᱜ ᱰᱟᱞᱟ ᱨᱮ ᱢᱤᱫ ᱴᱮᱡ ᱰᱟᱞᱟ ᱨᱮ ᱤᱛᱟᱹ ᱠᱚᱠᱚ ᱮᱨ ᱜᱮᱭᱟ ᱵᱟᱞᱤ ᱛᱮ ᱵᱟᱞᱤ ᱛᱟᱦᱮᱱᱟ ᱚᱱᱟ ᱨᱮ ᱤᱛᱟᱹ ᱠᱚ ᱠᱚ ᱮᱨ ᱜᱮᱭᱟ ᱟᱹᱰᱤ ᱨᱚᱠᱚᱢᱟᱜ ᱤᱛᱟᱹ ᱛᱟᱦᱮᱱᱟ ᱡᱮᱢᱚᱱ ᱡᱚᱱᱰᱨᱟ ᱛᱟᱯᱚᱨᱮ ᱦᱩᱭᱩᱜ ᱠᱟᱱᱟ ᱤᱭᱟᱹ ᱢᱩᱠᱷ ᱛᱟᱯᱚᱨᱮ ᱠᱟᱱᱟ ᱦᱚᱲᱮᱫ ᱡᱮ ᱡᱮᱢᱚᱱ ᱚᱱᱟ ᱫᱚ ᱢᱚᱬᱮ ᱫᱤᱱ ᱨᱮᱱᱟᱜ ᱠᱚ ᱦᱟᱹᱨ ᱜᱮᱭᱟ ᱟᱫᱚ ᱢᱚᱬᱮ ᱫᱤᱱ ᱛᱮ ᱫᱟᱨᱮᱜ ᱜᱮᱭᱟ ᱟᱨ ᱢᱩᱪᱟᱹᱫ ᱫᱤᱱ ᱦᱤᱞᱳᱜ ᱫᱚ ᱠᱟᱨᱟᱢ ᱫᱚᱱ ᱜᱮᱭᱟ ᱠᱚ ᱢᱟᱱᱮ ᱱᱚᱝᱠᱟ ᱠᱟᱛᱮᱜ ᱠᱚ ᱢᱟᱱᱟᱣ ᱜᱮᱭᱟ ᱢᱟᱱᱮ ᱟᱹᱰᱤ ᱢᱟᱨᱟᱝ ᱛᱮ ᱦᱩᱭᱩᱜ ᱜᱮᱭᱟ ᱠᱟᱨᱟᱢ ᱫᱚ
ᱚᱸ ᱟᱹᱰᱤ ᱱᱟᱯᱟᱭ ᱟᱫᱚ ᱚᱱᱟ ᱠᱚᱫᱚ ᱠᱟᱨᱟᱢ ᱫᱚ ᱡᱮᱢᱚᱱ ᱚᱱᱮ ᱵᱤᱱ ᱢᱮᱱ ᱠᱮᱜᱼᱟ ᱡᱮ ᱱᱚᱝᱠᱟ ᱦᱟᱹᱨ ᱟᱠᱚ ᱱᱚᱝᱠᱟ ᱚᱱᱠᱟ ᱯᱚᱨᱚᱵᱽ ᱤᱭᱟᱹ ᱦᱩᱭᱩᱜᱼᱟ ᱟᱫᱚ ᱚᱱᱟ ᱫᱚ ᱦᱟᱹᱨ ᱫᱚ ᱪᱮᱫ ᱞᱮᱠᱟᱱ ᱠᱚᱠᱚ ᱦᱟᱹᱨ ᱜᱮᱭᱟ ᱮᱠᱷᱮᱱ
ᱟᱫᱚ ᱱᱚᱣᱟ ᱫᱚ ᱚᱱᱮ ᱯᱳᱭᱞᱳ ᱨᱮᱞᱤᱧ ᱞᱟᱹᱭ ᱠᱮᱫ ᱟᱹᱰᱤ ᱞᱮᱠᱟᱱᱟᱜ ᱦᱩᱭᱩᱜ ᱜᱮᱭᱟ ᱢᱚᱬᱮ ᱞᱮᱠᱟᱱᱟᱜ ᱦᱩᱭᱩᱜ ᱜᱮᱭᱟ ᱟᱫᱚ ᱟᱞᱮ ᱡᱟᱦᱟᱸ ᱠᱟᱨᱟᱢ ᱞᱮ ᱦᱟᱹᱨ ᱜᱮᱭᱟ ᱚᱱᱟ ᱫᱚ ᱡᱟᱣᱟ ᱠᱟᱨᱟᱢ ᱠᱚ ᱢᱮᱛᱟᱜᱼᱟ ᱡᱟᱦᱟᱸ ᱫᱚ ᱰᱟᱹᱜᱣᱟᱹ ᱠᱩᱲᱤ ᱜᱤᱫᱟᱹᱨ ᱠᱚ ᱦᱟᱹᱨ ᱜᱮᱭᱟ ᱟᱨ ᱮᱢᱱᱤ ᱡᱟᱦᱟᱸ ᱡᱟᱦᱟᱸᱭ ᱵᱟᱯᱞᱟᱣᱟᱱ ᱩᱱᱠᱩ ᱦᱚᱸᱠᱚ ᱦᱟᱹᱨ ᱜᱮᱭᱟ ᱟᱫᱚ ᱩᱱᱠᱩ ᱫᱚ ᱯᱳᱭᱞᱳ ᱫᱤᱱ ᱠᱷᱚᱱᱟᱜ ᱫᱚ ᱦᱟᱹᱨ ᱫᱚ ᱵᱟᱠᱚ ᱧᱟᱢᱟ ᱩᱱᱠᱩ ᱫᱚ ᱢᱮᱥᱟᱜ ᱟᱠᱚ ᱢᱚᱬᱮ ᱫᱤᱱ ᱨᱮ ᱯᱮ ᱫᱤᱱ ᱨᱮ ᱚᱱᱠᱟ
ᱚᱸ ᱚᱸ ᱚᱱᱟ ᱢᱟᱱᱮ ᱰᱟᱹᱜᱣᱟᱹ ᱠᱩᱲᱤ ᱜᱤᱫᱽᱨᱟᱹ ᱜᱮᱠᱚ ᱦᱟᱹᱨ ᱜᱮᱭᱟ ᱯᱨᱚᱛᱷᱚᱢ ᱫᱚ
ᱦᱮᱸ ᱦᱮᱸ ᱦᱮᱸ ᱯᱳᱭᱞᱳ ᱫᱚ ᱰᱟᱜᱹᱣᱟᱹ ᱠᱩᱲᱤ ᱜᱤᱫᱽᱨᱟᱹ ᱠᱚ ᱦᱟᱹᱨᱼᱟ ᱯᱳᱭᱞᱳ ᱫᱤᱱ ᱦᱤᱞᱳ ᱛᱟᱨ ᱯᱚᱨᱮ ᱩᱱᱠᱩ ᱠᱚᱫᱚ ᱠᱚ ᱢᱮᱥᱟ ᱫᱟᱲᱮᱭᱟᱜᱼᱟ ᱟᱫᱚ ᱱᱚᱣᱟ ᱫᱚ ᱡᱟᱣᱟ ᱠᱟᱨᱟᱢ ᱠᱟᱱᱟ ᱛᱚ ᱚᱱᱟ ᱛᱮ ᱦᱳᱭ
ᱟᱹᱰᱤ ᱱᱟᱯᱟᱭ ᱛᱟᱦᱚᱞᱮ ᱚᱱᱮ ᱚᱱᱠᱟ ᱦᱩᱭᱩᱜ ᱜᱮ ᱜᱮᱭᱟ ᱠᱟᱨᱟᱢ ᱫᱚ ᱵᱟᱝ ᱥᱮ ᱱᱟᱯᱟᱭ ᱜᱮ ᱛᱟᱦᱚᱞᱮ ᱟᱨ ᱛᱟᱦᱚᱞᱮ ᱛᱟᱦᱞᱮ ᱟᱵᱤᱱ ᱫᱚ ᱦᱟᱹᱨ ᱵᱟᱲᱟ ᱠᱟᱜ ᱵᱤᱱ ᱥᱮ ᱵᱟᱝ ᱠᱟᱨᱟᱢ ᱠᱚᱫᱚ
ᱦᱚᱸ ᱦᱟᱹᱨ ᱵᱟᱲᱟ ᱠᱟᱜ ᱜᱮᱭᱟ ᱞᱤᱧ ᱠᱟᱨᱟᱢ ᱠᱚᱫᱚ ᱟᱹᱰᱤ ᱵᱟᱨ ᱜᱮᱞᱤᱧ ᱦᱟᱹᱨ ᱠᱟᱜᱼᱟ ᱮᱸ ᱦᱩᱭ ᱠᱟᱱ ᱛᱟᱞᱤᱧ ᱜᱮᱭᱟ ᱢᱚᱬᱮ ᱫᱷᱟᱣ ᱜᱟᱱ ᱟᱫᱚ ᱱᱤᱛᱚᱜ ᱫᱚ ᱦᱟᱸᱜ ᱵᱟᱞᱤᱧ ᱦᱟᱹᱲ ᱦᱟᱛᱟᱲ ᱫᱟ ᱱᱤᱛᱚᱜ ᱫᱚ ᱚᱱᱠᱟ ᱵᱟᱭᱨᱮ ᱠᱚᱨᱮ ᱞᱤᱧ ᱛᱟᱦᱮᱱ ᱠᱟᱱᱟ ᱛᱚ ᱯᱟᱲᱦᱟᱜ ᱠᱚ ᱦᱩᱭᱩᱜ ᱠᱟᱱᱟ ᱟᱫᱚ ᱵᱟᱹᱞᱤᱧ ᱪᱟᱞᱟᱣ ᱫᱟᱲᱮᱭᱟᱜ ᱠᱟᱱᱟ ᱠᱟᱨᱟᱢ ᱠᱚᱨᱮ ᱫᱚ ᱦᱟᱹᱨ ᱵᱟᱝ ᱦᱩᱭᱩᱜ ᱠᱟᱱᱟ
ᱦᱳᱭ ᱦᱳᱭ ᱦᱩᱸ ᱟᱹᱰᱤ ᱱᱟᱯᱟᱭ ᱛᱟᱦᱚᱞᱮ ᱦᱟᱹᱨ ᱵᱟᱲᱟ ᱟᱠᱟᱜ ᱵᱤᱱ ᱪᱮᱫ ᱞᱮᱠᱟ ᱨᱟᱹᱥᱠᱟᱹ ᱠᱚ ᱵᱩᱡᱷᱟᱹᱜ ᱜᱮᱭᱟ ᱟᱹᱵᱤᱱ ᱜᱮ ᱵᱤᱱ ᱵᱟᱲᱟᱭᱟ
ᱦᱮᱸ ᱨᱟᱹᱥᱠᱟᱹ ᱫᱚ ᱟᱹᱰᱤ ᱱᱟᱯᱟᱭ ᱜᱮ ᱵᱩᱡᱷᱟᱹᱜᱼᱟ
ᱦᱳᱭ ᱛᱚ ᱚᱱᱟ ᱦᱚᱸ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱢᱤᱫ ᱴᱤᱡ ᱯᱚᱨᱚᱵᱽ ᱨᱟᱹᱥᱠᱟᱹ ᱫᱚ ᱦᱩᱭᱩᱜ ᱜᱮᱭᱟ ᱛᱚ ᱦᱳᱭ ᱛᱟᱦᱚᱞᱮ ᱮᱱᱮᱡ ᱠᱚᱦᱚᱸ ᱚᱱᱟ ᱮᱱᱮᱡ ᱠᱚ ᱤᱭᱟᱹ ᱠᱚᱫᱚ ᱫᱚᱢᱮ ᱯᱮ ᱨᱟᱹᱥᱠᱟᱹᱭ ᱜᱮᱭᱟ ᱵᱟᱝ
ᱦᱚᱸ ᱮᱱᱮᱡ ᱠᱚ ᱨᱟᱹᱥᱠᱟᱹ ᱜᱮ ᱢᱚᱬᱮ ᱫᱤᱱ ᱫᱷᱚᱨᱮᱢ ᱮᱱᱮᱡ ᱥᱮᱨᱮᱧᱟ ᱟᱹᱰᱤ ᱨᱟᱹᱥᱠᱟᱹ ᱨᱟᱹᱥᱠᱟᱹ ᱜᱮ ᱡᱟᱠ ᱡᱚᱢᱚᱠ ᱜᱮ ᱦᱩᱭᱩᱜ ᱜᱮᱭᱟ
ᱦᱳᱭ ᱟᱫᱚ ᱢᱮᱱᱮ ᱟᱹᱞᱤᱧ ᱡᱮ ᱱᱚᱜᱼᱚᱭ ᱡᱮ ᱮᱱᱮᱡ ᱥᱮᱨᱮᱧ ᱦᱩᱭᱩᱜᱼᱟ ᱚᱱᱟ ᱫᱚ ᱪᱮᱫ ᱟᱛᱮᱜ ᱵᱚᱠᱥ ᱟᱛᱮᱜ ᱥᱮ ᱴᱟᱢᱟᱠ ᱛᱩᱢᱫᱟᱜ ᱟᱛᱮᱜ
ᱵᱟ ᱵᱟ ᱵᱟ ᱱᱚᱣᱟ ᱫᱚ ᱚᱱᱠᱟ ᱫᱚ ᱵᱟᱝ ᱟᱨ ᱱᱚᱣᱟ ᱫᱚ ᱟᱵᱚ ᱥᱟᱱ ᱥᱟᱱᱛᱟᱲ ᱥᱚᱢᱟᱡᱽ ᱨᱮ ᱡᱟᱦᱟᱸ ᱴᱟᱢᱟᱠ ᱠᱚ ᱛᱩᱢᱫᱟᱜ ᱠᱚ ᱢᱮᱱᱟᱜ-ᱟ ᱚᱱᱟ ᱛᱮᱜᱮ ᱮᱴᱟᱜ ᱠᱤᱪᱷᱩ ᱛᱮᱫᱚ ᱵᱟᱝᱢᱟ
ᱚ ᱟᱹᱰᱤ ᱱᱟᱯᱟᱭ ᱚᱱᱟ ᱠᱚᱛᱮ ᱦᱩᱭ ᱞᱮᱱ ᱠᱟᱱ ᱜᱮᱭᱟ ᱱᱟᱯᱟᱭ ᱟᱹᱞᱤᱧ ᱞᱤᱧ ᱟᱸᱡᱚᱢᱮᱫ-ᱟ ᱟᱫᱚᱢ ᱟᱫᱚᱢ ᱴᱚᱴᱷᱟ ᱠᱚᱨᱮ ᱫᱚ ᱡᱮᱢᱚᱱ ᱢᱟᱭᱤᱠ ᱵᱚᱠᱥ ᱠᱚ ᱫᱚᱢᱮ ᱠᱚ ᱟᱹᱜᱩᱭᱮᱫ ᱜᱮᱭᱟ ᱯᱷᱟᱱᱥᱮᱱ ᱠᱚᱨᱮ ᱵᱟᱦᱟ ᱥᱚᱨᱦᱟᱭ ᱠᱚᱨᱮ ᱦᱚᱸᱠᱚ ᱟᱹᱜᱩᱭᱮᱫ ᱜᱮᱭᱟ ᱵᱚᱠᱥ ᱟᱨᱠᱤ ᱛᱚ ᱚᱱᱟ ᱠᱚᱫᱚ ᱵᱟᱝ ᱱᱟᱯᱟᱭ ᱱᱟᱯᱟᱭ ᱜᱮᱭᱟ ᱥᱮ ᱟᱵᱚᱣᱟᱜ ᱫᱚ ᱵᱟᱠᱷᱟᱡ ᱱᱚᱣᱟ ᱠᱚ ᱟᱹᱨᱤᱪᱟᱹᱞᱤ ᱠᱚ ᱟᱫᱚᱜ ᱠᱟᱱ ᱛᱟᱵᱚᱱᱟ ᱟᱵᱚᱣᱟᱜ
ᱦᱮᱸ ᱦᱮᱸ ᱮᱠᱫᱚᱢ ᱴᱷᱤᱠ ᱠᱟᱛᱷᱟ ᱵᱤᱱ ᱢᱮᱱ ᱠᱟᱜ-ᱟ ᱩᱪᱤᱛ ᱫᱚ ᱵᱟᱝ ᱠᱟᱱᱟ ᱡᱮᱦᱮᱛᱩ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱢᱮᱱᱟᱜ ᱛᱟᱵᱚᱱᱟ ᱛᱚ ᱴᱟᱢᱟᱠ ᱛᱩᱢᱫᱟᱜ ᱢᱮᱱᱟᱜ ᱟᱠᱟᱫᱟ ᱦᱮᱸ ᱟᱫᱚ ᱢᱟᱭᱤᱠ ᱵᱚᱠᱥ ᱨᱮᱱᱟᱜ ᱫᱚ ᱢᱟᱱᱮ ᱞᱟᱹᱠᱛᱤ ᱵᱟᱭ ᱦᱩᱭᱩᱜ ᱠᱟᱱᱟ
ᱦᱳᱭ ᱟᱫᱚ ᱚᱱᱟ ᱠᱚ ᱵᱟᱝ ᱦᱩᱭ ᱞᱮᱱᱠᱷᱟᱱ ᱜᱮ ᱱᱟᱯᱟᱭᱚᱜ-ᱟ ᱢᱟᱭᱤᱠ ᱵᱚᱠᱥ ᱟᱛᱮᱫᱚ ᱚᱱᱟ ᱫᱚ ᱪᱮᱫ ᱥᱩᱫᱷᱩ ᱚᱱᱟ ᱫᱚ ᱟᱵᱚᱣᱟᱜ ᱤᱭᱟᱹ ᱦᱚᱭ ᱵᱟᱹᱲᱤᱡᱚᱜ ᱠᱟᱱᱟ ᱱᱚᱣᱟ ᱠᱚᱦᱚᱸ ᱟᱫᱚᱜ ᱠᱟᱱ ᱛᱟᱵᱚᱱᱟ ᱟᱨᱠᱤ ᱟᱨ ᱱᱚᱣᱟ ᱡᱩᱫᱤ ᱵᱚᱱ ᱱᱚᱣᱟ ᱛᱮᱜᱮ ᱡᱩᱫᱤ ᱵᱚᱱ ᱮᱱᱮᱡ ᱥᱮᱨᱮᱧᱟ ᱟᱵᱚᱣᱟᱜ ᱡᱮᱦᱮᱛᱩ ᱢᱮᱱᱟᱜ ᱛᱟᱵᱚᱱᱟ ᱠᱟᱞᱪᱟᱨ ᱨᱮᱱᱟᱜ ᱱᱚᱣᱟ ᱛᱮᱠᱷᱟᱱ ᱫᱚ ᱟᱵᱚ ᱮᱱᱮᱡ ᱥᱮᱨᱮᱧ ᱦᱚᱸ ᱨᱟᱹᱥᱠᱟᱹ ᱦᱚᱸ ᱦᱩᱭᱩᱜ-ᱟ ᱟᱨ ᱯᱚᱨᱮᱛᱮ ᱱᱚᱣᱟ ᱠᱚᱦᱚᱸ ᱵᱟᱝ ᱟᱫᱚᱜ ᱛᱟᱵᱚᱱᱟ ᱥᱮ
ᱦᱳᱭ ᱦᱳᱭ ᱦᱳᱭ
ᱦᱳᱭ ᱟᱨ ᱱᱚᱸᱜ-ᱚᱭ ᱡᱮ ᱟᱵᱚ ᱚᱱᱟ ᱠᱚᱨᱮ ᱢᱟᱱᱮ ᱴᱟᱢᱟᱠ ᱛᱩᱢᱫᱟᱜ ᱵᱟᱫ ᱠᱟᱛᱮᱜ ᱟᱹᱰᱤ ᱟᱹᱰᱤ ᱴᱚᱴᱷᱟ ᱨᱮᱜᱮ ᱦᱩᱭᱩᱜ ᱠᱟᱱᱟ ᱡᱮᱢᱚᱱ ᱢᱟᱭᱤᱠ ᱵᱚᱠᱥ ᱟᱛᱮᱜ ᱚᱱᱠᱟ ᱰᱤᱡᱮ ᱠᱚ ᱮᱱᱮᱡ ᱵᱟᱲᱟᱭᱮᱫᱟ ᱛᱚ ᱚᱱᱟ ᱠᱚ ᱱᱤᱭᱮ ᱪᱮᱫ ᱵᱤᱱ ᱢᱮᱱᱟ ᱟᱹᱵᱤᱱ
ᱚᱱᱟ ᱫᱚ ᱪᱮᱫ ᱞᱤᱧ ᱞᱟᱹᱭᱟ ᱱᱤᱛᱚᱜ ᱢᱟᱱᱮ ᱪᱮᱫ ᱞᱤᱧ ᱞᱟᱹᱭᱟ ᱱᱤᱭᱟᱹ ᱡᱩᱜᱽ ᱨᱮ ᱢᱟᱱᱮ ᱱᱤᱛᱚᱜ ᱥᱚᱢᱚᱭ ᱨᱮ ᱮᱢᱚᱱ ᱢᱤᱫ ᱢᱤᱫᱴᱟᱱ ᱦᱩᱭ ᱟᱠᱟᱱᱟ ᱢᱟᱱᱮ ᱟᱵᱚ ᱥᱟᱱᱛᱟᱲ ᱥᱚᱢᱟᱡᱽ ᱨᱮ ᱢᱟᱱᱮ ᱡᱟᱦᱟᱸ ᱨᱮᱜᱮ ᱧᱮᱞ ᱵᱤᱱ ᱵᱟᱦᱟ ᱥᱚᱨᱦᱟᱭ ᱫᱚᱥᱟᱨ ᱦᱤᱞᱳᱜ ᱠᱤᱢᱵᱟ ᱡᱟᱦᱟᱱᱟᱜ ᱜᱮ ᱦᱩᱭᱩᱜ ᱠᱟᱱ ᱯᱚᱨᱚᱵᱽ ᱫᱚᱥᱟᱨ ᱛᱮᱥᱟᱨ ᱦᱟᱱᱮ ᱢᱟᱭᱤᱠ ᱵᱚᱠᱥ ᱠᱚ ᱟᱜᱩᱭᱮᱫ-ᱟ ᱱᱤᱡᱮᱨᱟᱜ ᱟᱨ ᱥᱟᱶᱛᱟ ᱨᱮᱱᱟᱜ ᱟᱹᱨᱤᱪᱟᱹᱞᱤ ᱵᱟᱹᱜᱤ ᱠᱟᱛᱮᱜ ᱦᱟᱱᱮ ᱢᱟᱭᱤᱠ ᱵᱚᱠᱥ ᱛᱮᱠᱚ ᱮᱱᱮᱡ ᱮᱫᱟ ᱛᱚ ᱞᱤᱧ ᱞᱟᱹᱭᱟ ᱱᱚᱣᱟ ᱫᱚ ᱩᱪᱤᱛ ᱫᱚ ᱵᱟᱝ ᱠᱟᱱᱟ ᱡᱮᱦᱮᱛᱩ ᱟᱵᱚ ᱥᱟᱱᱛᱟᱲ ᱥᱚᱢᱟᱡ ᱨᱮ ᱢᱮᱱᱟᱜ-ᱟ ᱛᱩᱢᱫᱟᱜ ᱴᱟᱢᱟᱠ ᱪᱮᱫᱟᱜ ᱮᱴᱟᱜ ᱠᱤᱪᱷᱩ ᱟᱛᱮ ᱫᱚᱢ ᱠᱚᱨᱟᱣᱟ ᱦᱮᱸ ᱵᱟᱝ
ᱦᱳᱭ ᱦᱳᱭ ᱟᱹᱞᱤᱧ ᱦᱚᱸ ᱚᱱᱟ ᱜᱮᱞᱤᱧ ᱞᱟᱹᱭᱫᱟ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫ-ᱟ ᱦᱚᱜ-ᱚᱭ ᱡᱮ ᱴᱟᱢᱟᱠ ᱛᱩᱢᱫᱟᱜ ᱟᱵᱚᱣᱟᱜ ᱢᱮᱱᱟᱜ ᱛᱟᱵᱚᱱᱟ ᱚᱱᱟ ᱛᱮᱜᱮ ᱱᱟᱯᱟᱭᱚᱜ-ᱟ ᱮᱱᱮᱡ ᱥᱮᱨᱮᱧ ᱡᱚᱛᱚ ᱜᱮ ᱱᱟᱯᱟᱭᱚᱜ-ᱟ ᱟᱵᱚ ᱟᱵᱚᱣᱟᱜ ᱫᱤᱠ ᱫᱤᱭᱮ ᱫᱚ ᱟᱫᱚ ᱟᱨ ᱢᱮᱱᱮᱜ ᱟᱞᱤᱧ ᱛᱟᱦᱚᱞᱮ ᱟᱯᱮ ᱚᱱᱛᱮ ᱫᱚ ᱯᱷᱟᱱᱥᱮᱱ ᱠᱚ ᱦᱩᱭᱩᱜ ᱜᱮᱭᱟ ᱥᱮ ᱵᱟᱝ ᱡᱮᱢᱚᱱ ᱚᱨᱠᱮᱥᱴᱟᱨ ᱤᱭᱟᱹ ᱠᱚ ᱯᱚᱨᱚᱵᱽ ᱯᱟᱛᱟ ᱠᱚ
ᱦᱳᱭ ᱦᱮᱸ ᱦᱩᱭ ᱫᱚ ᱦᱩᱭᱩᱜ ᱜᱮᱭᱟ ᱱᱚᱛᱮ ᱦᱚᱸ ᱟᱫᱚ ᱟᱫᱚ ᱱᱮᱛᱟᱨ ᱢᱟ ᱛᱚᱠᱚ ᱞᱟᱹᱭᱮᱫ-ᱟ ᱵᱚᱱᱫᱚ ᱞᱮᱠᱷᱟᱱ ᱱᱟᱯᱟᱭᱚᱜ-ᱟ ᱚᱱᱟ ᱯᱷᱟᱱᱥᱮᱱ ᱠᱚᱫᱚ ᱦᱮᱸ ᱵᱟᱝ ᱥᱮ, ᱟᱫᱚ ᱦᱳᱭ ᱫᱚ ᱦᱩᱭᱩᱜ ᱠᱟᱱ ᱛᱟᱦᱮᱸᱫ ᱵᱟᱝ ᱫᱚ ᱵᱟᱝ ᱟᱫᱚ ᱢᱟᱱᱮ ᱪᱮᱫ ᱤᱧ ᱞᱟᱹᱭᱟ ᱯᱷᱟᱱᱥᱮᱱ ᱠᱚᱫᱚ ᱢᱟᱱᱮ ᱡᱟᱛᱮ ᱟᱞᱚ ᱦᱩᱭᱩᱜ ᱢᱟ ᱚᱱᱠᱟ ᱜᱮᱞᱮ ᱮ ᱪᱮᱥᱴᱟᱭᱮᱫ-ᱟ ᱢᱟᱱᱮ ᱵᱚᱱᱫᱚ ᱦᱚᱪᱚ ᱨᱮᱱᱟᱜ ᱵᱟᱝ ᱦᱩᱭ ᱞᱮᱱᱠᱷᱟᱡ ᱜᱮ ᱱᱟᱯᱟᱭ ᱦᱚᱸ ᱵᱟᱝ ᱪᱮᱫ ᱵᱤᱱ ᱞᱟᱹᱭ
ᱦᱳᱭ ᱵᱟᱝ ᱦᱳᱭ ᱞᱮᱠᱷᱟᱱ ᱜᱮ ᱱᱟᱯᱟᱭᱚᱜ-ᱟ ᱚᱱᱟ ᱠᱚᱫᱚ ᱡᱮᱢᱚᱱ ᱯᱟᱛᱟ ᱠᱚ ᱟᱵᱚ ᱟᱹᱰᱤ ᱟᱹᱰᱤ ᱨᱚᱠᱚᱢ ᱨᱚᱠᱚᱢ ᱯᱚᱨᱚᱵᱽ ᱠᱚ ᱢᱮᱱᱟᱜ ᱠᱟᱫᱟ ᱟᱨ ᱯᱟᱛᱟ ᱠᱚ ᱮᱱᱮᱡ ᱠᱚᱦᱚᱸ ᱢᱮᱱᱟᱜ ᱠᱟᱫᱟ ᱡᱮᱢᱚᱱ ᱴᱟᱢᱟᱠ ᱛᱩᱢᱫᱟᱜ ᱟᱛᱮᱜ ᱡᱟᱦᱟᱸ ᱟᱵᱚ ᱵᱚᱱ ᱨᱟᱹᱥᱠᱟᱹᱭᱟ ᱚᱱᱟ ᱜᱮᱛᱚ ᱟᱹᱰᱤ ᱡᱚᱢᱚᱠ ᱵᱩᱡᱷᱟᱹᱜ-ᱟ ᱥᱮ ᱦᱚᱜᱼᱚᱭ ᱱᱚᱣᱟ ᱠᱚᱛᱮ ᱫᱚ ᱟᱵᱚᱣᱟᱜ ᱤᱭᱟᱹ ᱦᱚᱸ ᱵᱟᱹᱲᱤᱡᱚᱜ ᱠᱟᱱ ᱛᱟᱵᱚᱱᱟ ᱟᱵᱚ ᱱᱚᱣᱟ ᱠᱚᱦᱚᱸ ᱦᱤᱲᱤᱧᱚᱜ ᱠᱟᱱ ᱛᱟᱵᱚᱱᱟ ᱟᱵᱚᱣᱟᱜ ᱟᱨ ᱱᱮᱛᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱫᱚᱢᱮ ᱚᱱᱟ ᱤᱭᱟᱹ ᱠᱚ ᱰᱤᱡᱮ ᱵᱚᱠᱥ ᱠᱟᱛᱮᱜ ᱠᱚ ᱮᱱᱮᱡ ᱠᱟᱱᱟ ᱩᱱᱠᱩ ᱦᱚᱸ ᱚᱞᱚᱜ ᱯᱟᱲᱦᱟᱜ ᱛᱮ ᱡᱮᱢᱚᱱ ᱢᱚᱱᱮ ᱠᱚ ᱵᱟᱝᱠᱚ ᱮᱢ ᱮᱫᱟ ᱱᱚᱣᱟ ᱠᱚᱫᱚ ᱟᱹᱰᱤ ᱜᱮ ᱠᱷᱟᱨᱟᱯᱚᱜ ᱠᱟᱱᱟ ᱥᱮ
ᱦᱚᱭ ᱦᱚᱭ ᱠᱷᱟᱨᱟᱯ ᱜᱮ ᱟᱫᱚ ᱛᱟᱦᱚᱞᱮ ᱞᱟᱹᱭ ᱮ ᱫᱟᱞᱤᱧ ᱟᱯᱮ ᱚᱱᱛᱮ ᱫᱚ ᱢᱟᱱᱮ ᱪᱮᱫ ᱞᱮᱠᱟ ᱯᱷᱟᱱᱥᱮᱱ ᱠᱚ ᱦᱩᱭᱩᱜ ᱜᱮᱭᱟ ᱥᱮ ᱵᱟᱝ ᱦᱩᱭᱩᱜᱼᱟ ᱟᱯᱮᱥᱮᱫ
ᱦᱩᱭ ᱫᱚ ᱦᱩᱭᱩᱜ ᱠᱟᱱ ᱜᱮᱭᱟ ᱟᱫᱚᱢ ᱟᱫᱚᱢ ᱡᱟᱭᱜᱟ ᱨᱮᱫᱚ ᱟᱞᱮ ᱦᱚᱸᱞᱮ ᱪᱮᱥᱴᱟᱭᱮᱜᱼᱟ ᱡᱟᱛᱮ ᱟᱞᱚ ᱦᱩᱭᱩᱜ ᱢᱟ ᱚᱱᱟ ᱠᱚ ᱦᱮ ᱢᱟᱭᱤᱠ ᱵᱚᱥ ᱠᱚᱛᱮ ᱡᱮᱢᱚᱱ ᱟᱞᱚ ᱦᱩᱭᱩᱜ ᱢᱟ ᱯᱷᱟᱱᱥᱮᱱ ᱠᱚᱨᱮ ᱵᱚᱱᱫᱚ ᱨᱮᱱᱟᱜ ᱞᱮ ᱪᱮᱥᱴᱟᱭᱮᱫᱟ ᱡᱟᱛᱮ ᱟᱞᱚ ᱦᱩᱭᱩᱜ ᱢᱟ ᱟᱫᱚ, ᱦᱚᱭ ᱠᱚᱫᱚ ᱵᱟᱝ ᱦᱩᱭ ᱞᱮᱱᱠᱷᱟᱱ ᱜᱮ ᱟᱵᱚᱣᱟᱜ ᱯᱚᱠᱠᱷᱮ ᱫᱚ ᱵᱷᱟᱜᱤᱜᱼᱟ ᱟᱨᱠᱤ
ᱦᱚᱭ ᱱᱟᱯᱟᱭ
ᱦᱩᱸ
ᱟᱫᱚ ᱛᱟᱦᱚᱞᱮ ᱚᱱᱮ ᱵᱮᱱ ᱞᱟᱹᱭ ᱠᱮᱫ ᱫᱚ ᱠᱟᱨᱟᱢ ᱨᱮᱱᱟᱜ ᱠᱟᱛᱷᱟ ᱟᱫᱚᱞᱤᱧ ᱞᱟᱹᱭ ᱢᱮᱱᱟ ᱡᱮ ᱟᱯᱮ ᱟᱛᱳ ᱨᱮᱜᱮ ᱵᱟᱝ ᱦᱩᱭᱩᱜᱼᱟ ᱥᱮ ᱟᱯᱮ ᱯᱟᱥᱮ ᱠᱚᱨᱮ ᱫᱚ ᱦᱩᱭᱩᱜ ᱜᱮᱭᱟ
ᱦᱚᱭ ᱟᱹᱰᱤ ᱱᱟᱯᱟᱭ ᱠᱩᱠᱞᱤ ᱵᱤᱱ ᱢᱮᱱ ᱮᱫᱟ ᱡᱮᱢᱚᱱ ᱟᱞᱮ ᱟᱹᱛᱩ ᱨᱮᱦᱚᱸ ᱵᱟᱞᱤᱧ ᱧᱮᱞ ᱠᱟᱜᱼᱟ ᱟᱨ ᱟᱞᱮ ᱟᱥᱮ ᱯᱟᱥᱮ ᱠᱚᱨᱮ ᱦᱚᱸ ᱚᱱᱠᱟ ᱫᱚ ᱵᱟᱝ ᱦᱩᱭ ᱠᱟᱱᱟ ᱟᱹᱞᱤᱧ ᱫᱚ ᱵᱟᱹᱞᱤᱧ ᱟᱸᱡᱚᱢ ᱵᱟᱲᱟ ᱠᱟᱜᱼᱟ ᱟᱫᱚᱞᱤᱧ ᱟᱸᱡᱚᱢ ᱠᱟᱜᱼᱟ ᱱᱚᱝᱠᱟ ᱡᱮ ᱚᱱᱟ ᱫᱚ ᱚᱲᱟᱜ ᱨᱮ ᱡᱟᱦᱟᱸᱭ ᱚᱲᱟᱜ ᱠᱚᱨᱮ ᱦᱩᱭᱩᱜᱼᱟ ᱩᱱᱠᱩ ᱫᱚᱠᱚ ᱢᱟᱱᱟᱣ ᱜᱮᱭᱟ ᱢᱟᱱᱮ ᱚᱱᱠᱟ ᱵᱚᱪᱷᱚᱨ ᱵᱚᱪᱷᱚᱨ ᱫᱚ ᱵᱟᱝᱠᱚ ᱯᱟᱞᱚᱱ ᱜᱮᱭᱟ ᱮᱱᱠᱷᱟᱱ ᱫᱚ ᱡᱩᱫᱤ ᱠᱟᱨᱟᱢ ᱫᱟᱨᱮᱭᱟ ᱠᱚᱣᱟ ᱩᱱᱠᱩ ᱪᱮᱫ ᱞᱮᱠᱟ ᱪᱚᱝ ᱚᱱᱠᱟ ᱦᱚᱲ ᱪᱚᱝ ᱫᱟᱨᱮ ᱞᱮᱱᱠᱷᱟᱱ ᱫᱚᱠᱚ ᱚᱱᱟ ᱯᱚᱨᱚᱵᱽ ᱠᱚ ᱠᱚᱨᱟᱣ ᱜᱮᱭᱟ ᱟᱫᱚ ᱚᱱᱟ ᱦᱚᱸᱛᱚ ᱚᱱᱠᱟ ᱫᱚ ᱵᱷᱟᱵ ᱛᱮᱫᱚ ᱵᱟᱝᱠᱚ ᱠᱚᱨᱟᱣ ᱜᱮᱭᱟ ᱡᱮ ᱱᱟᱢᱠᱚᱨᱟ ᱥᱮ ᱧᱩᱛᱩᱢᱟᱱ ᱚᱱᱠᱟ ᱫᱚ ᱵᱟᱝᱠᱚ ᱠᱚᱨᱟᱣ ᱜᱮᱭᱟ ᱟᱫᱚ ᱦᱚᱭ ᱟᱞᱮ ᱥᱩᱨ ᱠᱚᱨᱮ ᱵᱟᱹᱱᱩᱜ ᱵᱟᱞᱤᱧ ᱟᱸᱡᱚᱢ ᱵᱟᱲᱟ ᱟᱠᱟᱫᱟ ᱟᱨ ᱟᱹᱰᱤ ᱥᱟᱺᱜᱤᱧ ᱨᱮᱞᱤᱧ ᱟᱸᱡᱚᱢ ᱞᱮᱜ ᱨᱮᱦᱚᱸ ᱚᱸᱰᱮ ᱫᱚ ᱵᱷᱟᱜᱤ ᱜᱮ ᱯᱚᱨᱚᱵᱽ ᱠᱚ ᱦᱩᱭᱩᱜᱼᱟ ᱟᱫᱚ ᱠᱟᱨᱟᱢ ᱫᱤᱠ ᱫᱤᱭᱮ ᱜᱮ ᱟᱫᱚ ᱚᱱᱟ ᱦᱚᱸ ᱧᱮᱧᱮᱞ ᱪᱟᱞᱟᱣ ᱵᱟᱝ ᱦᱩᱭ ᱠᱟᱱᱟ ᱥᱟᱺᱜᱤᱧ ᱧᱚᱜ ᱜᱤᱭᱟ
ᱚ
ᱛᱚ ᱦᱮᱸ ᱟᱯᱮ ᱥᱮᱫ ᱫᱚ ᱦᱩᱭᱩᱜᱼᱟ ᱚᱲᱟᱜ ᱟᱹᱛᱩ ᱠᱚᱨᱮ ᱟᱨ ᱟᱯᱮ ᱚᱱᱛᱮ ᱫᱚ ᱞᱟᱹᱭ ᱫᱟᱞᱤᱧ ᱡᱮ ᱤᱭᱟᱹ ᱢᱟᱱᱮ ᱯᱨᱟᱭ ᱟᱛᱳ ᱨᱮᱜᱮ ᱦᱩᱭᱩᱜᱳ ᱜᱮᱭᱟ ᱥᱮ ᱟᱯᱮ ᱟᱛᱳ ᱨᱮᱜᱮ ᱦᱩᱭᱩᱜ ᱜᱮᱭᱟ ᱥᱮ ᱟᱨ ᱥᱩᱨ ᱥᱩᱯᱩᱨ ᱟᱛᱳ ᱠᱚᱨᱮ ᱦᱚᱸ ᱦᱩᱭᱩᱜᱼᱟ
ᱦᱚᱸ ᱟᱞᱮ ᱱᱚᱛᱮ ᱫᱚ ᱢᱟᱱᱮ ᱟᱞᱮ ᱱᱚᱛᱮ ᱫᱚ ᱠᱟᱨᱟᱢ ᱫᱚ ᱯᱨᱟᱭ ᱢᱟᱱᱮ ᱡᱷᱚᱛᱚ ᱟᱛᱳ ᱨᱮᱜᱮ ᱦᱩᱭᱩᱜ ᱜᱮᱭᱟ ᱠᱟᱨᱟᱢ ᱫᱚ ᱢᱟᱱ ᱢᱟᱱᱟᱣ ᱜᱮᱭᱟ ᱠᱚ ᱟᱹᱰᱤ ᱵᱮᱥᱤ ᱜᱮᱠᱚ ᱢᱟᱱᱟᱣ ᱜᱮᱭᱟ ᱡᱷᱚᱛᱚ ᱟᱹᱛᱩ ᱞᱮᱠᱟᱜᱮ ᱦᱩᱭᱩᱜ ᱜᱮᱭᱟ ᱟᱞᱮ ᱱᱚᱛᱮ ᱡᱟᱦᱟᱸ ᱛᱤᱱᱟᱹᱜ ᱥᱟᱱᱛᱟᱲ ᱟᱹᱛᱩ ᱢᱮᱱᱟᱜ ᱟᱠᱟᱫᱼᱟ ᱡᱷᱚᱛᱚ ᱟᱹᱛᱩ ᱞᱮᱠᱟ ᱜᱮ ᱦᱩᱭᱩᱜ ᱜᱮᱭᱟ ᱠᱟᱨᱟᱢ ᱫᱚ
ᱦᱚᱭᱛᱚ ᱚᱱᱟ ᱠᱚᱢᱟ ᱟᱹᱰᱤ ᱱᱟᱯᱟᱭ ᱜᱮ ᱯᱚᱨᱚᱵᱽ ᱦᱚᱭ ᱫᱚ ᱟᱞᱮ ᱚᱱᱛᱮ ᱫᱚ ᱯᱟᱹᱦᱤᱞ ᱠᱷᱚᱱᱟᱜ ᱜᱮ ᱵᱟᱹᱞᱤᱧ ᱟᱸᱡᱚᱢ ᱵᱟᱲᱟ ᱟᱠᱟᱫᱼᱟ ᱚᱱᱠᱟ ᱦᱩᱭᱩᱜᱼᱟ ᱢᱮᱱᱛᱮ ᱚᱱᱟ ᱦᱚᱸ ᱵᱟᱹᱞᱤᱧ ᱵᱟᱲᱟᱭ ᱛᱟᱦᱮᱸᱜᱼᱟ ᱵᱟᱦᱦᱮ ᱫᱤᱥᱚᱢ ᱠᱚᱨᱮ ᱟᱹᱰᱤ ᱟᱭᱢᱟ ᱜᱟᱛᱮ ᱠᱚ ᱥᱟᱛᱮᱤ ᱢᱟᱱᱮ ᱩᱨᱩᱢ ᱩᱯᱨᱩᱢ ᱦᱩᱭ ᱟᱠᱟᱱᱟ ᱟᱫᱚ ᱚᱱᱠᱟᱞᱤᱧ ᱟᱸᱡᱚᱢ ᱵᱟᱲᱟ ᱟᱠᱟᱫ ᱩᱱᱠᱩᱣᱟᱜ ᱢᱚᱡᱟ ᱠᱚᱨᱮ ᱜᱮ ᱡᱮ ᱦᱩᱭᱩᱜ ᱜᱮᱭᱟ ᱥᱮ ᱪᱮᱫ ᱱᱚᱛᱮ ᱫᱚ ᱠᱟᱨᱟᱢ ᱠᱚ ᱠᱚᱼᱟ ᱟᱫᱚᱢ ᱟᱫᱚᱢ ᱴᱚᱴᱷᱟ ᱠᱚᱨᱮ ᱫᱚ ᱦᱩᱭᱩᱜᱼᱟ ᱚᱱᱟ ᱦᱚᱛᱮᱡ ᱛᱮᱜᱮ ᱩᱱᱤ ᱫᱚ ᱟ ᱚᱠᱟ ᱦᱚᱸ ᱵᱟᱹᱞᱤᱧ ᱧᱮᱞ ᱟᱠᱟᱫᱟ ᱧᱮᱞ ᱫᱚ ᱦᱚᱭ
ᱦᱚᱭ
ᱟᱹᱰᱤ ᱱᱟᱯᱟᱭ ᱦᱳᱭᱳᱜᱼᱟ ᱟᱯᱮ ᱥᱮᱫ ᱫᱚ ᱦᱩᱸ ᱾
ᱟᱫᱚ ᱟᱯᱮ ᱥᱮᱫ ᱫᱚ ᱯᱟᱹᱦᱤᱞ ᱠᱷᱚᱱᱟᱜ ᱜᱮ ᱵᱟᱹᱱᱩᱜᱼᱟ, ᱦᱳᱭ ᱵᱟᱝ?
ᱦᱳᱭ ᱾ ᱯᱟᱹᱦᱤᱞ ᱠᱷᱚᱱᱟᱜ ᱜᱮ ᱟᱞᱮ ᱥᱮᱫ ᱫᱚ ᱵᱟᱹᱱᱩᱜ ᱟᱠᱟᱫᱟ ᱾
ᱚ
ᱦᱮᱸ, ᱛᱚ ᱯᱟᱹᱦᱤᱞ ᱠᱷᱚᱱᱟᱜ ᱦᱩᱭ ᱞᱮᱱᱠᱷᱟᱱ ᱢᱟ ᱱᱟᱯᱟᱭ ᱠᱚᱜ ᱠᱮᱭᱟ ᱾ ᱟᱫᱚ ᱚᱱᱠᱟ ᱵᱟᱝ ᱵᱟᱲᱟᱭ ᱦᱩᱭ ᱟᱠᱟᱱᱟ ᱾
ᱦᱳᱭ ᱾
ᱦᱳᱭ ᱾
ᱟᱞᱮ ᱱᱚᱛᱮ ᱫᱚ ᱡᱮᱢᱚᱱ ᱯᱟᱹᱟᱦᱤᱞ ᱠᱷᱚᱱᱟᱜ ᱜᱮ ᱦᱩᱭᱩᱜ ᱜᱮᱭᱟ, ᱟᱫᱚ ᱚᱱᱟᱛᱮ ᱱᱤᱛᱚᱜ ᱦᱚᱸ ᱠᱚ ᱢᱟᱱᱟᱣ ᱟᱹᱜᱩᱭᱟ ᱯᱟᱹᱦᱤᱞ ᱠᱷᱚᱱ ᱦᱩᱭ ᱟᱠᱟᱱᱟ ᱾
ᱦᱳᱭ, ᱯᱟᱹᱦᱤᱞ ᱠᱷᱚᱱᱟᱜ ᱠᱚ ᱢᱟᱱᱟᱣ ᱢᱟᱱᱟᱣ ᱟᱹᱜᱩ ᱟᱠᱟᱫᱟ ᱟᱨ ᱱᱤᱛᱚᱜ ᱦᱚᱸ ᱢᱟᱱᱟᱣ ᱟᱵᱚᱣᱟᱜ ᱠᱟᱱ ᱜᱮᱭᱟ ᱛᱚ ᱚᱱᱟ ᱫᱚ ᱢᱟᱱᱟᱣ ᱤᱫ ᱫᱚ ᱾ ᱱᱟᱯᱟᱭ ᱜᱮᱭᱟ ᱵᱟᱝ ᱥᱮ, ᱛᱚ ᱟᱞᱮ ᱚᱱᱛᱮ ᱫᱚ ᱯᱟᱹᱦᱤᱞ ᱠᱷᱚᱱᱟᱜ ᱵᱟᱝ ᱦᱩᱭ ᱠᱟᱱᱟ ᱪᱮᱤᱠᱟᱭᱟᱵᱮᱱ ᱾
ᱦᱳᱭ ᱾
ᱦᱮᱸ, ᱦᱩᱭ ᱞᱮᱱᱠᱷᱟᱱ ᱢᱟ ᱱᱟᱯᱟᱭ ᱠᱚᱜ ᱜᱮᱭᱟ ᱾
ᱦᱳᱭ ᱾
ᱛᱚ ᱚᱱᱟ ᱠᱚ ᱱᱤᱭᱮ ᱫᱚ ᱟᱞᱮ ᱦᱟᱸᱜ ᱚᱱᱛᱮ ᱫᱚ ᱵᱟᱝᱠᱚ ᱵᱟᱲᱟᱭᱟ ᱪᱮᱫ ᱞᱮᱠᱟ ᱦᱩᱭᱩᱜᱼᱟ ᱪᱮᱫᱮᱠᱟ ᱵᱟᱝ ᱾ ᱚᱱᱟ ᱠᱚ ᱱᱤᱭᱟᱹ ᱫᱚ ᱪᱮᱫ ᱦᱚᱸ ᱵᱟᱝᱠᱚ ᱵᱟᱲᱟᱭ ᱜᱮᱭᱟ ᱟᱞᱮ ᱥᱮᱫ ᱚᱱᱛᱮ ᱫᱚ ᱾ ᱦᱳᱭ ᱾ ᱧᱮᱞ ᱦᱚᱸᱛᱚ ᱚᱱᱠᱟ ᱵᱟᱝ ᱦᱩᱭ ᱠᱟᱱᱟ ᱥᱮ ᱾
ᱦᱳᱭ ᱾
ᱦᱩᱸ ᱾ ᱦᱮᱸ ᱢᱮᱱᱮᱜᱼᱟ ᱞᱤᱧ ᱡᱮ ᱟᱞᱟᱝ ᱟᱞᱟᱝ ᱡᱮ ᱱᱚᱜᱼᱚᱭ ᱮᱯ ᱛᱟᱞᱟᱛᱮ ᱡᱟᱦᱟᱸ ᱨᱚᱯᱚᱲ ᱨᱮᱱᱟᱜ ᱤᱭᱟᱹ ᱞᱟᱝ ᱧᱟᱢ ᱞᱮᱜᱼᱟ, ᱚᱠᱛᱚ ᱚᱱᱟ ᱢᱟ ᱯᱚᱞᱚᱢᱮᱱ ᱢᱟᱱᱮ ᱪᱟᱵᱟ ᱦᱮᱡ ᱮᱱᱟ, ᱱᱤᱭᱟᱹ ᱜᱷᱟᱹᱲᱤᱡ ᱫᱚ ᱱᱚᱝᱠᱟ ᱜᱮ ᱥᱟᱹᱜᱩᱱ ᱧᱤᱫᱟᱹ ᱾
ᱦᱳᱭ ᱾ ᱢᱟ ᱛᱟᱦᱚᱞᱮ ᱱᱤᱭᱟᱹ ᱜᱷᱟᱹᱲᱤᱡ ᱫᱚ ᱱᱚᱝᱠᱟ ᱜᱮ ᱾
ᱦᱳᱭ ᱾